ᱦᱮᱸ ᱟᱸᱡᱚᱢᱚᱜ
ᱚᱸ ᱟᱫᱚ ᱛᱟᱦᱚᱞᱮ ᱚᱱᱠᱟ ᱩᱱᱤ ᱫᱟᱫᱟ ᱦᱚ ᱟᱸᱡᱚᱢ ᱥᱮ ᱟᱫᱚ ᱩᱱᱤ ᱫᱟᱫᱟ ᱦᱚᱲ ᱚᱱᱠᱟᱭ ᱢᱮᱛᱟᱦᱟᱸᱫᱤᱧᱟ᱾ ᱟᱫᱚ ᱛᱟᱦᱚᱞᱮ ᱟᱫᱚᱭ ᱢᱮᱛᱟᱭ ᱠᱟᱱᱟ ᱤᱧ ᱢᱟ ᱦᱚᱥᱴᱮᱞ ᱨᱤᱧ ᱛᱟᱦᱮᱸᱱ᱾ ᱛᱟᱦᱚᱞᱮ ᱤᱧ ᱫᱚ ᱵᱟᱹᱧ ᱫᱟᱲᱮᱭᱟᱜ-ᱟ ᱱᱤᱛᱚᱜ ᱫᱚ ᱞᱟᱹᱭ ᱠᱟᱛᱮ ᱦᱚᱸ ᱚᱱᱟ ᱫᱚ ᱚᱦᱚᱧ ᱤᱭᱟᱹ ᱠᱮᱭᱟ ᱦᱚᱸᱜ-ᱚᱭ ᱡᱟᱦᱟᱸ ᱛᱤᱥᱨᱤᱧ ᱦᱤᱡᱩᱜ-ᱟ ᱟᱞᱮ ᱠᱚᱨᱮᱱᱤᱧ ᱯᱟᱲᱦᱟᱣ ᱵᱟᱲᱟ ᱠᱚᱣᱟ᱾
ᱦᱚᱲ ᱴᱤᱭᱩᱥᱮᱱ ᱯᱟᱲᱦᱟᱣ ᱫᱩᱧ ᱮᱦᱚᱵ ᱠᱮᱜ-ᱟ᱾ ᱤᱧ ᱛᱤᱱ ᱵᱷᱚᱨ ᱚᱱᱮ ᱩᱱᱠᱩ ᱠᱚ ᱞᱟᱹᱜᱤᱫ ᱫᱚ ᱴᱟᱭᱤᱢ ᱮᱢ ᱦᱩᱭᱩᱜ-ᱟ ᱥᱮ ᱢᱤᱫ ᱫᱤᱱᱮᱢ ᱯᱟᱲᱦᱟᱣᱮᱭᱟ ᱢᱤᱫ ᱫᱤᱱᱮᱢ ᱯᱟᱲᱦᱟᱣᱮᱭᱟ ᱜᱤᱫᱽᱟᱹ ᱦᱚᱸᱭ ᱟᱹᱲᱤᱥᱚᱜ-ᱟᱭ᱾
ᱦᱮᱸ ᱦᱮᱸ ᱮᱠᱟᱞ ᱮᱠᱟᱞ ᱱᱚᱣᱟ ᱠᱟᱛᱷᱟ ᱠᱟᱱ ᱜᱮ, ᱠᱟᱨᱚᱱ
ᱠᱚ ᱢᱤᱛᱤᱧ ᱠᱟᱱᱟ ᱢᱤᱛᱤᱧ ᱠᱟᱱᱟ ᱠᱚ ᱟᱢ ᱫᱚ ᱟᱞᱚ ᱟ ᱛᱟᱢᱟ ᱱᱤᱛᱚᱜ ᱫᱚ ᱚᱱᱟ ᱠᱚᱫᱚ ᱞᱟᱦᱟᱛᱮ ᱟᱢᱟᱜ ᱚᱸᱰᱮᱱᱟᱜ ᱠᱚᱢᱯᱤᱞᱤᱴ ᱞᱮᱢ ᱛᱟᱨᱯᱚᱨᱮ ᱵᱚᱨᱚᱱ ᱧᱮᱞ ᱦᱩᱭᱩᱜ-ᱟ᱾
ᱮᱠᱟᱞ ᱮᱠᱟᱞ ᱱᱚᱣᱟ ᱥᱟᱹᱨᱤ ᱠᱟᱛᱷᱟ, ᱴᱷᱤᱠ ᱜᱮᱠᱚ ᱞᱟᱹᱭ ᱠᱟᱫ ᱢᱮᱭᱟ ᱪᱮᱫᱟᱜ ᱵᱟᱝᱢᱟ ᱱᱤᱡᱮ ᱦᱚᱸ, ᱚᱝᱠᱟ ᱚᱲᱟᱜ ᱨᱮᱫᱚ, ᱚᱝᱠᱟ ᱢᱟᱱᱮ ᱟᱛᱩᱨᱤᱱ ᱜᱤᱫᱽᱨᱟᱹ ᱠᱚᱫᱚ ᱯᱟᱲᱦᱟᱜ ᱦᱩᱭᱩᱜ ᱜᱮᱭᱟ ᱛᱚ᱾ ᱩᱱᱠᱩ ᱫᱚ ᱦᱟᱸᱜ ᱪᱮᱫᱞᱮᱠᱟ, ᱥᱤ, ᱡᱮᱢᱚᱱ ᱱᱚᱜᱼᱚᱭ ᱵᱟᱝᱞᱟ ᱢᱟᱧ ᱵᱟᱲᱟᱭ ᱜᱮ ᱤᱧ ᱫᱚ ᱟᱨ ᱚᱱᱟ ᱥᱟᱶᱛᱮ ᱱᱚᱜᱼᱚᱭ᱾ ᱚᱞ ᱪᱤᱠᱤ ᱦᱚᱸ ᱠᱟᱡ-ᱠᱟᱡ ᱫᱩᱧ ᱵᱟᱲᱟᱭᱟ ᱡᱚᱛᱚ ᱜᱮ ᱚᱱᱟ ᱠᱚ ᱯᱟᱲᱦᱟᱣ ᱦᱩᱭᱩᱜ ᱜᱮ ᱚᱱᱠᱟ, ᱯᱩᱭᱞᱩ ᱫᱚ ᱯᱩᱭᱞᱩ ᱡᱟᱦᱟᱸ ᱤᱧᱟᱹᱜ ᱟᱹᱭᱠᱟᱹᱣ ᱡᱟᱦᱟᱸ, ᱡᱟᱦᱟᱸ ᱞᱮᱠᱟᱢ ᱞᱟᱹᱭ ᱠᱮᱜ-ᱟ ᱤᱧᱟᱹᱜ᱾ ᱤᱧᱟᱹᱜ ᱦᱚ ᱟᱹᱰᱤ ᱟᱞᱟᱫᱟ ᱨᱚᱠᱚᱢ ᱢᱤᱫᱴᱟᱝ ᱤᱭᱟᱹ ᱛᱟᱦᱮᱸ ᱞᱮᱱᱟ ᱡᱚᱠᱷᱚᱱ ᱤᱧ ᱠᱚᱞᱮᱡᱽ ᱨᱤᱧ ᱯᱟᱲᱦᱟᱜ ᱛᱟᱦᱮᱸᱫ᱾ ᱛᱚᱠᱷᱚᱱ ᱚᱝᱠᱟ ᱟᱞᱮ ᱥᱩᱨ ᱥᱩᱯᱩᱨ ᱨᱮᱜᱮ ᱟᱞᱮ ᱚᱱᱠᱟ ᱟᱞᱮ ᱢᱟᱹᱭ ᱢᱤᱫᱴᱟᱝ ᱮ ᱛᱟᱸᱦᱮ ᱞᱮᱱᱟᱭ ᱦᱩᱰᱤᱧ ᱡᱮ᱾ ᱦᱮᱸᱥᱮ ᱛᱚ ᱢᱟᱱᱮ ᱪᱮᱞᱮ ᱠᱚ ᱞᱟᱹᱭᱟ ᱩᱱᱠᱩ ᱫᱚ᱾ ᱟ ᱦᱚᱢᱚᱱᱤᱧ ᱠᱩᱲᱤ ᱥᱮ ᱪᱮᱫ ᱠᱚ ᱯᱮ ᱞᱟᱹᱭ ᱠᱚᱣᱟ ᱵᱟᱝ? ᱪᱤᱞᱤ ᱠᱚ ᱞᱟᱹᱭ ᱠᱚᱭᱟ ᱩᱱᱠᱩ ᱢᱟᱱᱮ ᱢᱟᱹᱭ ᱵᱚᱞᱛᱮ ᱪᱮᱜ ᱠᱟᱧ ᱞᱟᱹᱭ ᱟᱢᱟ? ᱫᱟᱫᱟ ᱨᱮᱱ ᱠᱩᱲᱤ ᱜᱤᱫᱽᱨᱟᱹ ᱦᱚᱭ᱾
ᱵᱷᱟᱹᱡᱤ ᱜᱤᱫᱽᱨᱟᱹ ᱮᱵᱚᱝ,
ᱦᱮᱸ ᱢᱟᱱᱮ ᱪᱮᱫ ᱠᱟ ᱠᱚ ᱞᱟᱹᱭᱟ ᱥᱟᱱᱛᱟᱲ ᱛᱮ ᱪᱮᱫ ᱦᱚᱢᱚᱱᱤᱧ ᱠᱩᱲᱤ ‌ᱥᱮ ᱪᱮᱫ ᱠᱚ ᱞᱟᱹᱭᱟ ᱵᱟᱝ?
ᱦᱮᱸ ᱦᱮᱸ ᱦᱮᱸ ᱚᱱᱠᱟ,
ᱦᱳᱭ ᱡᱟᱠ ᱦᱳᱭ ᱟᱫᱚ ᱮᱱᱠᱷᱟᱱ ᱩᱱᱤ, ᱯᱟᱲᱦᱟᱣ ᱦᱩᱭᱩᱜ ᱠᱟᱱ ᱛᱟᱦᱮᱸ ᱟᱨ ᱱᱚᱝᱠᱟ ᱡᱳᱨ ᱡᱳᱨ ᱛᱮᱜᱮᱧ ᱯᱟᱲᱦᱟᱣ ᱠᱮᱭᱟ ᱟᱨ ᱢᱤᱫᱴᱟᱝ ᱵᱷᱟᱹᱜᱱᱟᱹ ᱜᱤᱫᱽᱨᱟᱹᱭ ᱛᱟᱦᱮᱸ ᱞᱮᱱᱟ᱾ ᱚᱱᱟ ᱯᱚᱨᱮ ᱩᱱᱠᱩ ᱠᱤᱪᱷᱩ ᱵᱟᱭᱯᱳ ᱜᱤᱫᱽᱨᱟᱹ ᱩᱱᱠᱩ ᱠᱚ ᱵᱩᱡ ᱠᱮᱜᱼᱟ ᱡᱮ ᱱᱚᱝᱠᱟ, ᱱᱩᱭᱮ ᱯᱟᱲᱦᱟᱣᱮᱫ ᱠᱚᱣᱟᱭ ᱥᱮ ᱚᱞᱪᱤᱠᱤᱛᱮ ᱱᱩᱭᱮ ᱵᱟᱲᱟᱭᱟᱭ ᱟᱫᱚ ᱩᱱᱠᱩ ᱦᱚᱸ ᱱᱟᱥᱮ ᱠᱟᱹᱴᱤᱡ᱾ ᱠᱚ ᱵᱟᱲᱟᱭ ᱛᱟᱦᱮᱸᱫ ᱡᱮ ᱚᱞ ᱪᱤᱠᱤ ᱨᱮᱱᱟᱜ ᱵᱮᱯᱟᱨ ᱱᱚᱝᱠᱟ ᱱᱚᱝᱠᱟ ᱫᱤᱥᱚᱢ ᱫᱩᱱᱤᱭᱟᱹ ᱨᱮ ᱵᱷᱟᱜᱤ ᱜᱮ᱾ ᱪᱟᱨᱪᱟ ᱪᱟᱞᱟᱜ ᱠᱟᱱᱟ᱾ ᱟᱫᱚ ᱚᱱᱟ ᱯᱚᱨᱮ ᱱᱤᱛᱚᱜ ᱫᱚ ᱤᱧ ᱦᱤᱛᱚᱜ ᱟ ᱢᱟᱱᱮ ᱠᱞᱟᱵᱽ ᱨᱮᱱ ᱟᱛᱳ ᱠᱷᱚᱱᱟᱜ ᱜᱮ, ᱞᱟᱹᱭ ᱠᱟᱜᱟ ᱠᱚ ᱛᱟᱦᱚᱞᱮ ᱠᱞᱟᱵ ᱨᱮ ᱜᱤᱫᱽᱨᱟᱹ ᱯᱟᱲᱦᱟᱣ ᱠᱚ ᱢᱮ ᱟᱫᱚ ᱠᱞᱟᱵ ᱨᱮᱜᱮ ᱱᱤᱛᱚᱜ ᱫᱚ ᱜᱤᱫᱽᱨᱟᱹ ᱠᱚ ᱯᱟᱲᱦᱟᱣ ᱦᱩᱭᱩᱜ ᱜᱮᱭᱟ᱾
ᱟᱹᱰᱤ ᱱᱟᱯᱟᱭ ᱤᱱᱟᱹ ᱨᱮᱦᱚᱸ, ᱱᱤᱡᱮᱨᱟᱜ ᱡᱟᱢ ᱡᱟᱴᱩᱠᱩᱢ ᱟᱨᱡᱟᱣ ᱠᱟᱫᱟ ᱤᱱᱟᱹ ᱡᱩᱫᱤ ᱟᱢ ᱦᱚᱲ ᱴᱷᱮᱱᱮ ᱮᱢ ᱦᱟᱹᱴᱤᱧᱟ᱾ ᱟᱢᱟᱜ ᱢᱟᱱᱮ ᱡᱟᱦᱟᱸᱢ ᱟᱨᱡᱟᱣ ᱠᱟᱫᱟ ᱚᱱᱟ ᱠᱷᱚᱱ ᱟᱨᱦᱚ ᱡᱟᱹᱥᱛᱤᱜ ᱛᱟᱢᱟ ᱡᱚᱛᱚ ᱦᱚᱲ ᱦᱚᱲᱮᱢ ᱦᱟᱹᱴᱤᱧ ᱟᱠᱚᱣᱟ, ᱡᱚᱛᱚ ᱦᱚᱲ ᱴᱷᱮᱱᱮᱢ ᱟᱢᱮᱢ, ᱯᱟᱥᱱᱟᱣᱟ ᱛᱮᱛᱚ ᱟᱢᱟᱜ ᱜᱮ ᱵᱟᱹᱲᱛᱤᱜᱼᱟ᱾ ᱢᱟᱱᱮ ᱱᱤᱡᱮ ᱟᱨᱡᱟᱣ ᱠᱟᱛᱮᱜ ᱱᱤᱡᱮᱴᱷᱮᱱ ᱵᱟᱝ ᱫᱚᱦᱚ ᱦᱩᱭᱩᱜᱼᱟ ᱥᱚᱵᱽ ᱥᱚᱢᱚᱭ ᱪᱮᱥᱴᱟᱭ ᱦᱩᱭᱩᱜᱼᱟ ᱦᱚᱲ ᱴᱷᱮᱱ ᱯᱟᱥᱱᱟᱣ ᱨᱮᱱᱟᱜ᱾
ᱚᱱᱟ ᱢᱟ ᱠᱟᱛᱷᱟ ᱠᱟᱱᱟ, ᱱᱚᱣᱟ ᱜᱮᱛᱚ ᱠᱟᱱᱟ ᱡᱩᱫᱤ ᱟᱢᱮᱢ ᱥᱮᱬᱟ ᱠᱟᱫᱟ ᱟᱢ ᱥᱮᱬᱟ ᱠᱟᱛᱮ ᱡᱩᱫᱤ ᱟᱢ ᱴᱷᱮᱱ ᱜᱮᱢ ᱫᱚᱦᱚ ᱠᱟᱜᱼᱟ᱾ ᱚᱱᱟ ᱨᱮᱱᱟᱜ ᱠᱳᱱᱳ, ᱠᱳᱱᱳ ᱫᱤᱱ᱾ ᱠᱳᱱᱳ ᱢᱩᱞᱞᱚ ᱵᱟᱝ ᱦᱩᱭ ᱞᱮᱱᱟ ᱡᱮᱫ ᱦᱟᱹᱵᱤᱡ ᱟᱢᱟᱜ ᱢᱟᱨᱥᱟᱞ ᱛᱮ᱾ ᱮᱴᱟᱜ ᱦᱚᱲ ᱟᱨᱦᱚᱸᱢ ᱟᱨᱥᱟᱞ ᱫᱟᱲᱮᱭᱟᱠᱚᱣᱟ ᱛᱚᱵᱮ ᱟᱱᱟᱜ ᱚᱱᱟ ᱡᱟᱦᱟᱸ ᱟᱢᱮᱢ ᱥᱮᱬᱟ, ᱠᱟᱫᱟ ᱚᱱᱟ ᱨᱮᱱᱟᱜ ᱢᱩᱞᱞᱚᱭ ᱧᱟᱢᱟᱭ ᱦᱮᱸ ᱥᱮ ᱵᱟᱝ? ᱟᱫᱚ ᱚᱱᱠᱟ ᱚᱱᱠᱟᱛᱮ ᱟᱫᱚ ᱦᱤᱛᱚᱜ ᱫᱚ ᱚᱱᱠᱟ ᱟᱞᱮ ᱥᱩᱨ ᱥᱩᱯᱩᱨ ᱨᱮ ᱟᱹᱛᱩ ᱢᱮᱱᱟᱜ ᱠᱟᱫᱟ᱾ ᱛᱚ ᱚᱱᱠᱟ ᱢᱤᱫ ᱫᱤᱱ, ᱟᱫᱚ ᱟᱛᱳ ᱟᱛᱳ ᱫᱚ ᱪᱤᱠᱟᱹᱛᱮᱠᱚ ᱵᱩᱡᱷᱟᱹᱣ ᱧᱟᱢ ᱠᱟᱜᱼᱟ ᱡᱮ ᱱᱩᱭ ᱱᱚᱝᱠᱟ ᱜᱤᱫᱽᱨᱟᱹᱭ ᱯᱟᱲᱦᱟᱣ ᱮᱫ ᱠᱚᱭᱟ, ᱟᱫᱚ ᱠᱚ ᱞᱟᱹᱭᱫᱟ, ᱟᱠᱚ ᱦᱚᱠᱚ ᱞᱮᱫᱟ ᱟᱞᱮ ᱚᱸᱰᱮ ᱦᱚᱸ ᱢᱚᱴᱟᱢᱩᱴᱤ ᱪᱟᱞᱟᱜ ᱢᱮ, ᱱᱤᱛᱚᱜ ᱫᱚ ᱱᱤᱭᱟᱹ ᱜᱷᱟᱹᱲᱤ ᱫᱚ ᱵᱟᱨ, ᱡᱟᱭᱜᱟ ᱨᱮᱜᱮᱧ ᱯᱟᱲᱦᱟᱣᱮᱫ ᱠᱚᱣᱟ ᱟᱫᱚ ᱴᱟᱹᱭᱤᱢ ᱦᱚ, ᱛᱚ ᱱᱤᱡᱮ ᱦᱚᱸᱛᱚ ᱚᱝᱠᱟ ᱚᱞᱚᱜ ᱯᱟᱲᱦᱟᱣ ᱦᱩᱭᱩᱜ ᱠᱟᱱᱟ ᱛᱚ ᱚᱱᱟ ᱥᱟᱸᱶᱛᱮ,
ᱦᱩᱸ,
ᱢᱟᱱᱮ ᱪᱟᱹᱞᱩ ᱫᱚ ᱠᱟᱹᱴᱤᱡ ᱟᱸᱡᱷᱟᱴ ᱜᱮᱭᱟ ᱟᱫᱚ ᱮᱱᱛᱮ ᱨᱮᱦᱚᱸ ᱢᱟᱱᱮ ᱤᱧ ᱫᱩᱧ ᱞᱮᱫᱟ ᱡᱟᱦᱟᱸᱭ ᱥᱮᱬᱟ ᱨᱮᱱᱟᱜ, ᱤᱪᱪᱷᱟ ᱢᱮᱱᱟᱜ ᱛᱟᱯᱮᱭᱟ ᱤᱧ ᱫᱚ ᱥᱚᱵᱽ ᱥᱚᱢᱚᱭ ᱤᱧ ᱥᱮᱬᱟ ᱟᱯᱮᱭᱟ ᱢᱮᱱᱠᱷᱟᱱ ᱤᱧ ᱡᱟᱦᱟᱸ ᱞᱮᱠᱟ ᱜᱤᱫ, ᱜᱤᱫᱽᱨᱟᱹᱧ ᱯᱟᱲᱦᱟᱣ ᱠᱚᱣᱟ ᱚᱱᱠᱟ ᱠᱤᱱᱛᱩ ᱟᱭᱳᱼ ᱵᱟᱵᱟᱣᱟᱜ ᱦᱚᱸ ᱠᱤᱱᱛᱩ ᱫᱟᱭᱤᱛᱚ ᱠᱟᱱᱟ᱾ ᱯᱚᱨᱮ ᱛᱮᱫᱟᱭ ᱡᱮ, ᱤᱧᱤᱡ ᱜᱤᱫᱽᱨᱟᱹ ᱚᱸᱰᱮᱭ ᱯᱟᱲᱦᱟᱣ ᱠᱮᱫᱮᱭᱟ ᱱᱩᱭᱮ ᱯᱟᱲᱦᱟᱣ ᱠᱮᱫᱮᱭᱟᱭ ᱯᱟᱲᱦᱟᱣ ᱥᱮᱬᱟ ᱜᱮ ᱵᱟᱭ ᱥᱮᱬᱟ ᱞᱮᱫ ᱛᱤᱧᱟᱹ᱾ ᱟᱨᱮ ᱵᱟᱵᱟ ᱱᱚᱣᱟ ᱫᱚ ᱵᱟᱝ ᱠᱟᱱᱟ ᱡᱮ ᱟᱢ, ᱚᱸᱰᱮ ᱜᱤᱫᱽᱨᱟᱹᱢ ᱯᱟᱲᱦᱟᱣ ᱠᱩᱞ ᱜᱚᱫᱮᱟᱢ ᱟᱫᱚ ᱟᱫᱚ ᱚᱲᱟᱜ ᱮ ᱦᱮᱡ ᱮᱱᱟᱭ ᱡᱟᱦᱟᱸᱭ ᱥᱮ ᱛᱳᱥᱽ ᱮᱱ ᱚᱱᱠᱟ ᱫᱚ ᱵᱟᱝ᱾ ᱟᱨ ᱟᱢ ᱡᱟᱦᱟᱸ ᱞᱮᱠᱟ ᱚᱸᱰᱮᱢ ᱠᱩᱞᱮ ᱠᱟᱱᱟ ᱟᱢᱟᱜ ᱦᱚ ᱢᱮᱫᱴᱟᱝ ᱫᱟᱭᱤᱛᱚ ᱢᱮᱱᱟᱜᱼᱟ᱾ ᱡᱮ ᱤᱧᱤᱡ ᱜᱤᱫᱽᱨᱟᱹ ᱛᱟᱦᱟᱞᱮ ᱜᱟᱯᱟ ᱪᱮᱜ ᱮ ᱯᱟᱲᱦᱟᱣ ᱮ ᱛᱤᱧᱟ, ᱩᱱᱤᱧ ᱠᱩᱞᱤᱭ ᱭᱟ, ᱟᱨᱤᱧ ᱯᱟᱲᱦᱟᱣ ᱮ ᱛᱤᱧᱟ ᱤᱧᱤᱡ ᱦᱚᱸ᱾ ᱠᱟᱹᱴᱤᱡ ᱜᱤᱫᱽᱨᱟᱹ ᱦᱮ ᱵᱟᱝ, ᱱᱚᱣᱟ ᱴᱩᱠᱩ ᱛᱚ ᱚᱵᱚᱼᱟᱜ ᱫᱟᱲᱮ ᱢᱮᱱᱟᱜᱼᱟ᱾
ᱫᱟᱲᱮ ᱢᱮᱱᱟᱜᱼᱟ ᱥᱮ, ᱟᱨ ᱠᱟᱛᱷᱟ ᱨᱮᱜᱮ ᱢᱮᱱᱟᱜᱼᱟ, ᱡᱮ ᱯᱟᱹᱭᱞᱟᱹ ᱥᱮ ᱥᱮᱪᱮᱫ ᱫᱚ ᱟᱭᱳᱼᱵᱟ ᱴᱷᱮᱱ ᱠᱷᱚᱱᱮ ᱧᱟᱢᱟ, ᱛᱟᱨᱯᱚᱨᱮ ᱢᱟᱪᱮᱫ ᱠᱚ ᱴᱷᱮᱱ ᱠᱷᱚᱱᱮ ᱧᱟᱢᱟ᱾
ᱦᱮᱸ, ᱮᱠᱟᱞ-ᱮᱠᱟᱞ ᱟᱫᱚ, ᱤᱧ ᱫᱚ ᱚᱱᱠᱟ ᱜᱤᱧ ᱢᱮᱛᱟ ᱠᱚᱣᱟ ᱞᱟᱭᱟᱹᱧ ᱧᱮᱞ ᱢᱮ ᱡᱩᱫᱤ ᱟᱯᱮ ᱜᱤᱫᱽᱨᱟᱹ ᱴᱷᱤᱠ ᱜᱮᱯᱮ ᱟᱜᱩ ᱠᱚ, ᱠᱟᱱᱟ ᱤᱧ ᱠᱳ ᱵᱮᱯᱟᱨ ᱵᱟᱱᱩᱟ, ᱤᱧ ᱫᱚᱧ ᱞᱟᱹᱭᱟ ᱱᱚᱝᱠᱟᱧ ᱞᱟᱹᱭᱟ ᱯᱩᱭᱥᱟᱹ ᱫᱚ ᱢᱟᱨᱟᱝ ᱠᱟᱛᱷᱟ ᱫᱚ, ᱵᱟᱝ ᱠᱟᱱᱟ ᱱᱚᱣᱟ ᱫᱩᱱᱤᱭᱟᱹ ᱨᱮ᱾ ᱢᱟᱨᱟᱝ ᱠᱟᱛᱷᱟ ᱦᱳᱭᱳᱜ ᱠᱟᱱᱟ, ᱤᱧ ᱩᱱᱤ ᱜᱤᱫᱽᱨᱟᱹ ᱪᱮᱫ ᱤᱧ ᱥᱮᱲᱟ, ᱦᱮᱸ ᱥᱮᱬᱟᱭ ᱢᱟᱭ, ᱩᱱᱤ ᱜᱤᱫᱽᱨᱟᱹ ᱪᱮᱜᱼᱮ ᱥᱮᱬᱟᱭ ᱫᱟᱭ ᱤᱧᱟᱹᱜ ᱚᱱᱟ ᱤᱧᱟᱹᱜ ᱡᱷᱚᱛᱚ ᱠᱷᱚᱱᱟᱜ ᱤᱢᱯᱚᱴᱮᱱᱴ ᱠᱟᱱᱟ, ᱮᱱᱛᱮ ᱟᱢ ᱯᱳᱭᱞᱳ ᱯᱩᱭᱥᱟᱹᱧ ᱮᱢᱟᱭᱟ, ᱯᱩᱭᱥᱟᱹ ᱞᱮᱠᱷᱟᱱ ᱜᱮ ᱥᱮᱬᱟᱭ ᱛᱤᱧᱟ, ᱚᱱᱠᱟ ᱫᱚ ᱵᱟᱝ, ᱟᱢ ᱡᱩᱫᱤ ᱱᱩᱭ ᱜᱤᱫᱽᱨᱟᱹ ᱚᱲᱟᱜ ᱨᱮᱢ ᱤᱭᱟᱹ ᱯᱟᱲᱦᱟᱣ ᱮᱭᱟ ᱛᱟᱦᱚᱞᱮ ᱤᱧ ᱯᱟᱲᱦᱟᱣ ᱮ ᱛᱟᱢᱟᱹᱧ ᱠᱤᱱᱛᱩ ᱟᱢ ᱥᱩᱫᱷᱩ ᱱᱚ ᱚᱸᱰᱮ ᱵᱷᱚᱨᱥᱟ ᱛᱮᱜᱮᱢ ᱠᱩᱞᱤᱭᱟ, ᱟᱨ ᱯᱚᱨᱮ ᱛᱮᱫᱚᱢ ᱞᱟᱹᱭᱟ, ᱤᱧᱤᱡ ᱜᱤᱫᱽᱨᱟᱹ ᱪᱮᱫ ᱦᱚ ᱵᱟᱭ ᱥᱮᱬᱟ ᱞᱟᱜᱼᱟ, ᱚᱱᱠᱟ ᱞᱮᱠᱟᱱ ᱵᱟᱝ ᱟᱫᱚ ᱱᱟᱦᱟᱜ ᱫᱤᱱ ᱨᱮ ᱪᱤᱠᱟᱹᱜ ᱠᱟᱱᱟ, ᱢᱟᱱᱮ ᱟᱵᱚ ᱥᱟᱱᱛᱟᱲ ᱥᱟᱶᱛᱟ ᱨᱮ ᱢᱟᱹᱱᱮ ᱦᱟᱺᱰᱤ ᱯᱟᱹᱣᱨᱟᱹ ᱨᱮ, ᱫᱚᱢᱮ ᱠᱚ ᱡᱚᱵᱮᱜ ᱠᱟᱱᱟ ᱦᱮᱸ ᱥᱮ?
ᱦᱩᱸ,
ᱟᱪᱪᱷᱟᱹ ᱵᱟᱝᱹ ᱟᱼᱫᱚ, ᱠᱟᱪᱤᱢ ᱠᱚ ᱮᱢᱚᱱ ᱠᱚ ᱦᱟᱺᱰᱤ ᱯᱟᱹᱣᱨᱟᱹ ᱠᱚ ᱧᱩᱭᱮᱜᱼᱟ, ᱟᱫᱚ, ᱪᱮᱫ ᱮᱢ ᱢᱮᱛᱟᱭᱟ ᱚᱠᱚᱭ ᱦᱮᱸ ᱵᱟᱝ?
ᱦᱩᱸ, ᱟᱨ ᱩᱱᱠᱩ ᱧᱮᱞ ᱛᱮᱜᱮ ᱛᱚ ᱜᱤᱫᱽᱨᱟᱹ ᱫᱚᱹᱠᱚ ᱥᱮᱲᱟᱭᱮᱼᱟ᱾
ᱱᱟᱶᱟ ᱠᱟᱱ ᱜᱮ
ᱢᱤᱜᱴᱟᱝ ᱚᱲᱟᱼᱜ ᱨᱮ ᱡᱩᱫᱤᱢ ᱚᱼᱠᱚᱭ ᱠᱚᱹᱜᱮ ᱚᱱᱟᱨᱮ ᱱᱮᱥᱟ ᱯᱟᱹᱱᱤ ᱡᱤᱱᱤᱥ ᱵᱟᱝ ᱛᱟᱦᱮᱸᱱ ᱛᱟᱠᱚᱣᱼᱟ, ᱚᱱᱟ ᱚᱲᱟᱼᱜ ᱨᱮᱱ ᱜᱤᱫᱽᱟᱹ ᱦᱚᱸᱭ ᱵᱚ ᱵᱚᱛᱚᱨᱚᱜᱼᱟ, ᱤᱧᱩ, ᱤᱧ ᱵᱟ ᱤᱧ ᱵᱟᱵᱟ ᱛᱟᱠᱚ ᱱᱚᱝᱠᱟᱱ ᱟᱠᱚ᱾ ᱤᱧ, ᱤᱧ, ᱦᱚᱸ ᱚᱱ-ᱚᱱᱠᱟᱱᱟᱜ ᱵᱟᱹᱧ ᱠᱟᱹᱢᱤᱭᱟ, ᱩᱱᱤ ᱦᱚᱭ ᱞᱟᱹᱭᱟ᱾
ᱱᱚᱝᱠᱟᱧ ᱞᱟᱹᱭᱟ, ᱢᱟᱹᱱᱮ ᱤᱧ ᱜᱮ ᱠᱤᱹᱪᱷᱩ ᱜᱤᱫᱽᱨᱟᱹ ᱡᱟᱦᱟᱸᱧ ᱯᱟᱲᱦᱟᱣ ᱠᱚᱣᱟ, ᱩᱱᱠᱩ ᱦᱟᱸᱜ ᱟᱠᱚ, ᱟᱠᱚ ᱛᱟᱞᱟ ᱨᱮᱜᱮ, ᱱᱚᱝᱠᱟ ᱞᱟᱹᱭ ᱜᱮᱭᱟ ᱠᱚ ᱾ ᱛᱚ ᱜᱚᱝ ᱠᱮ, ᱱᱩᱭ ᱥᱮ ᱱᱩᱭ ᱱᱚᱝᱠᱟ ᱥᱮ, ᱱᱩᱭ ᱛᱮᱦᱮᱧ ᱫᱚ ᱱᱚᱝᱠᱟᱭ ᱧᱩ ᱟᱹᱜᱩ ᱠᱟᱜᱼᱟᱭ᱾ ᱥᱮ ᱧᱩ ᱠᱟᱫᱟᱭ ᱦᱟᱱᱮ ᱢᱤᱫᱤᱱ ᱞᱮ ᱧᱮᱞ ᱠᱟᱫᱮᱭᱟ, ᱢᱟᱹᱱᱮ ᱩᱱᱠᱩ ᱜᱤᱫᱽᱨᱟᱹ ᱪᱤᱜᱠᱟᱢ ᱞᱟᱹᱭ ᱟᱠᱚᱣᱟ᱾ ᱯᱟᱪᱷᱮᱢ ᱫᱟᱞ ᱠᱚ ᱠᱚ ᱦᱩᱰᱤᱧ ᱜᱤᱫᱽᱨᱟᱹ, ᱫᱟᱞ ᱦᱚᱸ ᱵᱟᱝ ᱜᱟᱱᱚᱼᱜ ᱠᱟᱱᱟ ᱮᱱᱛᱮᱧ ᱚᱱᱠᱟ ᱨᱚᱯᱚᱲ ᱵᱟᱲᱟ ᱦᱳᱭᱳᱜ ᱜᱮᱼᱭᱟ ᱡᱮ, ᱚᱱᱠᱟ ᱜᱤᱫᱽᱨᱟᱹ ᱠᱚ ᱠᱷᱚᱱᱟᱼᱜ ᱱᱚᱝᱹᱠᱟ ᱠᱷᱚᱱᱟᱼᱜ ᱫᱚ, ᱥᱟᱦᱟ ᱥᱟᱺᱜᱤᱧ ᱨᱮ ᱛᱟᱦᱮᱸᱱ ᱯᱮ ᱟᱯᱮ ᱠᱚ᱾ ᱴᱷᱤᱠ ᱜᱮᱼᱭᱟ, ᱟᱯᱮᱯᱮ ᱧᱩᱭᱟ ᱴᱷᱤᱠ ᱜᱮᱭᱟ, ᱠᱤᱱᱛᱩ ᱩᱠᱩ ᱫᱟᱱᱟᱝ ᱧᱩᱭ ᱯᱮ᱾ ᱜᱤᱫᱽᱨᱟᱹ ᱥᱟᱢᱟᱝ ᱨᱮᱸᱫᱚ ᱟᱞᱚᱹᱯᱮ ᱱᱭᱟ᱾ ᱦᱮᱸ ᱵᱟᱝ ᱠᱤᱱᱛᱩ ᱟᱢ ᱫᱚᱢ ᱢᱚᱱᱮᱭ ᱫᱟ ᱚ ᱜᱤᱫᱽᱨᱟᱹ ᱠᱟᱱᱟᱭ, ᱪᱮᱫ ᱫᱚ ᱵᱟᱹᱧ ᱧᱩ ᱦᱚᱪᱚ ᱞᱮᱹᱠᱷᱟᱱ ᱜᱮ ᱜᱟᱱᱚᱜᱼᱟ, ᱢᱮᱱᱹᱠᱷᱟᱱ ᱩᱱᱤ ᱡᱮ ᱧᱮᱞ ᱥᱮᱲᱟᱭᱮᱫ ᱫᱚᱭ᱾ ᱮᱞᱮᱡ ᱛᱮ ᱱᱚᱣᱟ ᱫᱚᱭ ᱧᱩᱭᱟᱼᱠᱚ, ᱛᱟᱦᱚᱞᱮ ᱮᱱᱛᱮ ᱩᱱᱤ ᱫᱚᱭ ᱧᱩᱭ ᱜᱮᱭᱟᱼᱭ ᱥᱮ᱾
ᱦᱩᱸ,
ᱚᱱᱟ ᱠᱷᱟᱹᱛᱤᱨ ᱤᱧ ᱫᱩᱧ ᱞᱟᱹᱭ ᱵᱟᱲᱟ ᱟᱹᱜᱩᱭᱟ, ᱟᱭᱳ ᱵᱟᱵᱟ ᱡᱮ ᱱᱚᱝᱠᱟᱭ ᱯᱮ ᱠᱤᱱᱛᱩ ᱟᱯᱮ ᱡᱟᱦᱟᱸ ᱯᱮ ᱠᱟᱹᱢᱤᱭᱮᱫᱟ ᱱᱚᱣᱟ ᱫᱚ ᱟᱹᱰᱤ ᱵᱟᱹᱲᱤᱡ ᱠᱟᱱᱟ ᱢᱮᱱᱛᱮ, ᱱᱚᱱᱛᱮ ᱫᱚᱢ ᱢᱮᱱᱫᱟ ᱤᱧᱤᱡ ᱜᱤᱫᱽᱨᱟᱹ ᱯᱟᱲᱦᱟᱜ ᱛᱤᱧ ᱢᱟᱭ, ᱥᱮᱬᱟᱭ ᱛᱤᱧ ᱢᱟᱭ, ᱪᱤᱠᱟᱹᱛᱮ ᱥᱮᱬᱟᱭ ᱟᱢ ᱢᱟ ᱚᱱᱹᱠᱟᱱᱟᱜ ᱤᱭᱟᱹ ᱨᱮᱜᱮᱢ ᱯᱚᱨᱤᱵᱮᱥ ᱨᱮᱜᱮᱢ ᱡᱚᱯᱲᱟᱣ ᱠᱟᱫᱮᱭᱼᱟ ᱦᱮᱸ ᱵᱟᱝ᱾
ᱦᱩᱸ, ᱦᱩᱸ, ᱜᱤᱫᱽᱨᱟᱹ ᱚᱠᱟ ᱞᱮᱠᱟᱱ ᱞᱟᱭᱚᱝ ᱨᱮ ᱛᱟᱦᱮᱸᱱᱟᱼᱭ, ᱩᱱᱤ ᱜᱤᱫᱽᱨᱟᱹ ᱚᱱᱠᱟ ᱞᱮᱠᱟ ᱜᱮ
ᱦᱩᱸ, ᱦᱸ, ᱮᱠᱫᱚᱢ-ᱮᱠᱫᱚᱢ ᱱᱚᱶᱟ ᱠᱟᱛᱷᱟ ᱠᱟᱱᱟ ᱱᱚᱶᱟ ᱫᱚ᱾ ᱡᱚᱛᱚ ᱠᱷᱚᱱᱟᱜ ᱤᱢᱯᱚᱴᱮᱱᱟ ᱟᱭ, ᱡᱟᱦᱟᱸ ᱞᱮᱠᱟ ᱞᱟᱭᱚᱝ ᱥᱟᱶᱛᱮ ᱟᱭᱤᱡ ᱜᱤᱫᱽᱨᱟᱹᱭ ᱦᱟᱨᱟ ᱵᱩᱨᱩᱜ ᱟᱭ᱾ ᱡᱮᱞᱮᱠᱟ ᱟᱦ ᱦᱚᱸ, ᱢᱟᱱᱮ ᱚᱸᱰᱮ ᱜᱷᱟᱨᱚᱡᱽ ᱨᱮᱱᱟᱼᱜ ᱦᱚᱸ, ᱤᱭᱟᱹ ᱛᱟᱦᱮᱱᱟ ᱦᱮᱸᱥᱮ᱾
ᱦᱩᱸ, ᱟᱨ ᱜᱷᱟᱷᱟᱨᱚᱡᱽ ᱨᱮᱱᱟᱼᱜ ᱢᱟ ᱟᱹᱰᱤ ᱜᱟᱱ ᱜᱮ ᱮᱱᱮᱢ ᱢᱮᱱᱟᱜᱼᱟ, ᱜᱤᱫᱽᱨᱟᱹ ᱦᱟᱨᱟ ᱛᱟᱭᱱᱚᱢ ᱨᱮ ᱟᱹᱰᱤ ᱜᱟᱱ ᱮᱱᱮᱢ ᱢᱮᱱᱟᱜᱼᱟ᱾
ᱦᱮ ᱚᱱᱟᱛᱮ ᱡᱮ ᱢᱤᱫᱴᱟᱝ ᱜᱤᱫᱽᱨᱟᱹ, ᱥᱩᱫᱩᱧ ᱫᱟᱞ ᱜᱚᱫ ᱠᱟᱫᱮᱭᱟ ᱦᱳᱭᱳᱱᱟ᱾ ᱚᱱᱠᱟ ᱫᱚ ᱵᱟᱝ, ᱜᱤᱫᱽᱨᱟᱹ ᱡᱷᱚᱛᱚ ᱨᱚᱠᱚᱢ ᱠᱟᱛᱮᱼᱜ, ᱵᱩᱡᱷᱟᱹᱣ ᱦᱳᱭᱩᱳᱜᱼᱟ, ᱫᱟᱞ ᱠᱟᱛᱮᱼᱜ ᱫᱩᱞᱟᱹᱲ ᱠᱟᱛᱮ, ᱡᱷᱚᱛᱚ ᱨᱚᱠᱚᱢ ᱠᱟᱛᱮ ᱦᱮᱸ ᱵᱟᱝ᱾
ᱡᱟᱦᱟᱸᱞᱮᱠᱟ ᱞᱮᱠᱟᱹᱛᱮ ᱟᱢ ᱠᱚᱥᱴᱚᱹᱢᱥᱛᱚ ᱡᱩᱫᱤ ᱢᱤᱫᱴᱟᱝ ᱜᱤᱫᱽᱨᱟᱹ ᱵᱩᱡᱷᱟᱹᱜ ᱟᱡ ᱡᱚᱹᱠᱷᱚᱱ ᱵᱩᱡ ᱨᱮᱱᱟᱼᱜ ᱠᱷᱚᱢᱚᱛᱟ ᱦᱩᱭᱩᱜ ᱟᱢᱟ ᱚᱱᱟ ᱡᱟᱭᱜᱟ ᱡᱩᱫᱤᱢ ᱟᱹᱜᱩ ᱦᱚᱴᱚ ᱠᱟᱭᱟ ᱩᱱᱤ ᱜᱤᱫᱽᱨᱟᱹ ᱫᱚ ᱚᱴᱳᱢᱮᱴᱤᱠᱹ ᱞᱮ ᱵᱩᱡᱟᱭ᱾
ᱦᱳᱭ ᱠᱟᱛᱷᱟᱹ ᱢᱟ ᱠᱟᱱ ᱜᱮᱭᱟ ᱫᱚ ᱚᱱᱟ ᱜᱮ ᱛᱚ ᱜᱟᱨᱡᱮᱱ ᱵᱟᱠᱚ ᱵᱩᱡᱷᱟᱹᱣᱮᱫᱼᱟ᱾
ᱡᱟᱭᱜᱟ ᱨᱮᱜᱮ ᱟᱭᱚ ᱵᱟᱵᱟ ᱵᱟᱠᱚ ᱥᱮᱴᱮᱨ ᱫᱟᱲᱮ ᱟᱠᱚ ᱠᱟᱱᱟ ᱜᱤᱫᱽᱚᱨᱟᱹ᱾
ᱦᱩᱸ ᱟᱫᱚ ᱥᱮᱴᱮᱨ ᱪᱤᱠᱟᱹᱛᱮ ᱟᱡᱜᱮ ᱡᱩᱫᱤ ᱚᱱᱠᱟ ᱧᱩ ᱧᱩ ᱵᱷᱩᱞ ᱠᱟᱛᱮᱫ ᱢᱟᱱᱮ ᱜᱚᱴᱟᱭ ᱜᱤᱛᱤᱡ ᱟᱹᱪᱩᱨᱚᱜ ᱟᱭ ᱟᱨ ᱜᱤᱫᱽᱨᱟᱹ ᱪᱮᱠᱟᱹᱛᱮᱭ ᱠᱷᱤᱭᱟᱹ ᱞᱟᱭᱟᱭ ᱟᱫᱚ ᱪᱮᱫ ᱚᱱᱮ ᱟᱭᱳᱼᱟᱜ ᱫᱚᱜᱚᱫᱷᱚᱱᱹ᱾ ᱟᱭᱳᱼᱟᱜ ᱦᱮᱸᱥᱮ ᱵᱟᱵᱟ ᱛᱚ ᱚᱱᱠᱟ ᱵᱟᱵᱟ ᱦᱚᱲᱹ ᱠᱚ ᱚᱱᱠᱟᱹ ᱠᱚ ᱧᱩᱭᱮᱫᱼᱟᱹ᱾ ᱟᱫᱚ ᱱᱤᱭᱟᱹ ᱮᱸ ᱩᱞ ᱦᱚᱸᱜ ᱱᱟ ᱡᱩᱫᱤ ᱛᱟᱭᱹᱱᱚᱢ ᱠᱟᱱ ᱠᱷᱟᱱ ᱵᱚᱱ ᱚᱱᱟ ᱠᱷᱟᱹᱛᱤᱨ ᱜᱮ ᱵᱚᱱ ᱛᱟᱭᱱᱚᱢ ᱠᱟᱱᱟ ᱚᱱᱟ ᱦᱟᱺᱰᱤ ᱯᱟᱹᱨᱣᱟᱹ ᱠᱷᱟᱹᱛᱤᱨ᱾
ᱦᱩᱸ ᱦᱟᱺᱰᱤ ᱯᱟᱹᱣᱨᱟᱹ ᱨᱮᱠᱚ ᱡᱚᱵᱮ ᱠᱚᱜᱼᱟ, ᱦᱟᱺᱰᱤ ᱯᱟᱹᱣᱨᱟᱹ ᱫᱚ ᱵᱟᱝ ᱵᱟᱹᱲᱤᱡᱼᱟ ᱟᱵᱚ ᱦᱚᱲ ᱵᱚᱱ ᱵᱟᱹᱲᱤᱡᱼᱟ᱾
ᱦᱳᱭ ᱚᱱᱟᱢᱟ ᱠᱟᱛᱷᱟ ᱠᱟᱱ ᱜᱮ᱾ ᱵᱟᱹᱲᱤᱡ ᱵᱟ ᱵᱟᱹᱭ ᱵᱟᱹᱲᱤᱡᱼᱟ ᱴᱷᱤᱠ ᱜᱮ ᱟᱫᱚ ᱮᱱᱠᱷᱟᱱ ᱦᱚᱲ ᱚᱱᱟ ᱠᱚ ᱟᱯᱱᱟᱨ ᱧᱚᱜ ᱠᱟᱜᱼᱟ ᱥᱮ᱾
ᱦᱩᱸ ᱦᱩᱸ ᱦᱟᱺᱵᱤ ᱯᱟᱹᱣᱨᱟᱹ ᱫᱚ ᱵᱟᱹᱠᱷᱟᱱ ᱧᱩ ᱫᱚ ᱟᱵᱚ ᱨᱟᱱ ᱞᱮᱠᱟᱭ ᱠᱟᱹᱢᱤᱭᱟ ᱦᱚᱲᱢᱚ ᱨᱮ ᱧᱩ ᱦᱚᱸ ᱵᱷᱟᱜᱮᱭᱟ ᱨᱟᱱ ᱞᱮᱠᱟ ᱧᱩ ᱾
ᱯᱟᱭᱨᱟᱹ ᱫᱚ ᱵᱟᱝ ᱵᱷᱟᱜᱮᱭᱟ ᱾
ᱟᱫᱚ ᱠᱟᱛᱷᱟ ᱨᱮ ᱢᱮᱱᱟᱜ-ᱟ ᱥᱮ ᱾ ᱠᱟᱛᱷᱟ ᱨᱮ ᱦᱩᱸ ᱾ ᱥᱮᱨᱮᱧ ᱢᱤᱫᱴᱟᱝ ᱵᱟᱝ ᱢᱮᱱᱟᱜᱼᱟ, ᱞᱟᱠᱪᱟᱨ ᱥᱮᱨᱮᱧ ᱤᱱᱠᱟᱹᱱᱟᱜ ᱾
ᱪᱮᱫ ᱞᱮᱠᱟ? ᱧᱩᱭᱟᱵᱚᱱ ᱪᱮᱜ ᱪᱮᱜ ᱚᱱᱟ ᱢᱟᱥᱮ ᱯᱟᱭᱞᱟ ᱞᱟᱭᱤᱱ ᱴᱮᱜ ᱞᱟᱹᱭ ᱢᱮ ᱾
ᱩᱸᱜ ᱯᱟᱹᱭᱞᱟᱹ ᱞᱟᱹᱭᱤᱱ?
ᱤᱧᱫᱩᱧ ᱞᱟᱹᱭᱟ ᱯᱟᱹᱣᱨᱟᱹ ᱡᱩᱫᱤ ᱠᱚ ᱮᱰ ᱠᱟᱜ ᱠᱷᱟᱱ ᱦᱟᱯᱮ ᱤᱧᱟᱜ ᱠᱟᱛᱷᱟ ᱟᱸᱡᱚᱢ ᱢᱮ ᱡᱩᱫᱤ ᱚᱸᱰᱮ ᱯᱟᱹᱣᱟᱹ ᱡᱤᱱᱤᱥ ᱴᱟᱜ ᱡᱩᱫᱤ ᱮᱰ ᱠᱟᱜ ᱼᱼ ᱠᱷᱟᱡ ᱤᱧᱫᱩᱧ ᱞᱮᱭᱟ ᱡᱟᱦᱟᱸᱭ ᱚᱱᱚᱞᱤᱭᱟᱹ ᱜᱮ ᱡᱟᱦᱟᱸᱭ ᱜᱮ ᱚᱞ ᱟᱠᱟᱜ ᱠᱤᱱᱛᱩ ᱤᱧᱫᱤᱫᱤᱭᱟᱜ ᱵᱟᱝ ᱴᱷᱤᱠ ᱠᱟᱱᱟ ᱚᱸᱰᱮ ᱫᱚ ᱾ ᱯᱟᱹᱣᱨᱟᱹ ᱡᱩᱫᱤ ᱮᱰᱠᱟᱜ ᱼᱼ
ᱯᱟᱹᱣᱨᱟᱹ ᱫᱚ ᱟᱨᱮ ᱚᱱᱟ ᱫᱚ ᱤᱧ ᱫᱤᱧ ᱤᱧ ᱫᱚ ᱠᱟᱛᱷᱟ ᱼᱼ ᱚᱱᱠᱟᱧ ᱢᱮᱱ ᱠᱮᱜᱼᱟ ᱦᱟᱸᱰᱤ ᱦᱚ ᱱᱚᱝᱠᱟ ᱢᱮᱱᱟᱜᱼᱟ ᱟᱸᱜ ᱼᱼ ᱧᱩ ᱫᱚ ᱧᱩᱭ ᱢᱮ ᱨᱟᱱ ᱞᱮᱠᱟ ᱧᱩᱭᱢᱮ ᱦᱚᱲ ᱦᱚᱲᱢᱚ ᱼᱼ ᱪᱮᱜ ᱵᱮ ᱢᱟᱱᱮ ᱵᱟᱹᱲᱛᱤᱢ ᱧᱩ ᱞᱮᱠᱷᱟᱱ ᱜᱮ ᱦᱚᱲᱢᱚ ᱨᱮ ᱵᱤᱥ ᱞᱮᱠᱟᱭ ᱠᱟᱹᱢᱤᱭᱟ ᱾
ᱦᱳᱭ ᱦᱳᱭ ᱴᱷᱤᱠ ᱾
ᱚᱱᱟ ᱫᱚ ᱱᱚᱣᱟ ᱥᱤᱨᱮᱧ ᱫᱚᱭ ᱚᱞ ᱟᱠᱟᱫᱟ ᱜᱩᱨᱩ ᱜᱚᱝᱠᱮ ᱾
ᱟᱪᱪᱷᱟ ᱪᱷᱟ ᱦᱳᱭ ᱡᱟᱹᱱᱤᱡ ᱪᱚ ᱯᱟᱣᱨᱟᱹ ᱨᱮᱱᱟᱜ ᱠᱟᱛᱷᱟ ᱮᱰ ᱵᱟᱹᱱᱩᱜᱼᱟ ᱤᱧᱤᱧ ᱢᱚᱱᱮᱭᱟ ᱾ ᱪᱮᱫᱟᱜ ᱵᱟᱝ ᱢᱟ ᱜᱩᱨᱩ ᱜᱚᱢᱠᱮ ᱚᱞ ᱟᱠᱟᱫᱟᱭ ᱢᱟᱱᱮ ᱯᱟᱣᱨᱟᱹ ᱨᱮᱱᱟᱜ ᱠᱟᱛᱷᱟ ᱫᱚ ᱮᱰ ᱵᱟᱝ ᱟᱪᱪᱷᱟ ᱟᱪᱪᱷᱟ ᱾ ᱦᱳᱭ ᱦᱳᱭ ᱴᱷᱤᱠ ᱾ ᱦᱮᱸ ᱠᱟᱨᱚᱱ ᱠᱤᱱᱛᱩ ᱟᱵᱚᱣᱟᱜ ᱫᱚ ᱠᱤᱱᱛᱩ ᱦᱟᱸᱰᱤ ᱫᱚᱧ ᱵᱟᱲᱟᱭᱟ ᱟᱵᱚᱣᱟᱜ ᱥᱟᱶᱛᱟ ᱨᱮ ᱼᱼ ᱦᱮᱸᱱᱟᱜ ᱠᱟᱫᱟ ᱥᱮ ᱪᱟᱹᱞ ᱢᱮᱱᱟᱜᱼᱟ ᱾ ᱛᱚ ᱚᱱᱟᱛᱮᱜᱮ ᱟᱵᱚ ᱦᱚᱭᱛᱳ ᱵᱚᱸᱜᱟ ᱵᱩᱨᱩᱭ ᱟᱵᱚᱱ ᱦᱮᱸᱥᱮ ᱚᱱᱟ ᱫᱩᱧ ᱵᱟᱲᱟᱭᱟ ᱾ ᱦᱩᱸ ᱦᱩᱸ ᱢᱮᱱᱠᱷᱟᱱ ᱚᱱᱟ ᱡᱟᱦᱟᱸ ᱞᱮ ᱠᱮᱜᱼᱟ ᱯᱟᱹᱣᱨᱟᱹ ᱯᱟᱹᱣᱨᱟᱹ ᱠᱤᱱᱛᱩ ᱟ ᱼᱼ ᱵᱚᱣᱟᱜ ᱫᱚ ᱵᱟᱝ ᱠᱟᱱᱟ ᱮᱱᱛᱮ ᱚᱱᱟ ᱫᱚ ᱦᱩᱭᱩᱜ ᱠᱟᱱᱟ ᱟᱨᱡᱚ ᱟᱨᱡᱚ ᱠᱚᱣᱟᱜ ᱢᱤᱫ ᱼᱼ ᱴᱟᱝ ᱱᱚᱣᱟ ᱫᱚ ᱛᱮᱭᱟᱨ ᱡᱤᱱᱤᱥ ᱠᱟᱱᱟ ᱟᱨ ᱩᱱ ᱚᱠᱛᱚ ᱠᱷᱚᱱᱟᱜ ᱜᱮ ᱟᱵᱚ ᱼᱼ ᱟᱸ ᱥᱟᱶᱛᱮ ᱟᱵᱚ ᱟᱵᱚ ᱴᱷᱮᱱ ᱦᱚᱸ ᱱᱚᱣᱟ ᱚᱨᱥᱚᱝ ᱵᱚᱞᱚᱭᱮᱱᱟ, ᱟᱨ ᱟᱵᱚ ᱦᱚᱸᱵᱚᱱ ᱼᱼ ᱪᱮᱜ ᱠᱮᱜᱼᱟ ᱱᱚᱜᱼᱱᱟ ᱦᱟᱸᱰᱤ ᱤᱭᱟᱹ ᱠᱚ ᱦᱮᱸᱥᱮ᱾ ᱮᱸ ᱦᱟᱺᱰᱤᱧ ᱞᱟᱹᱭ ᱫᱟ ᱥᱚᱨᱤ ᱟᱸ ᱯᱟᱹᱣᱨᱟᱹ ᱨᱮᱱᱟᱜ ᱠᱟᱛᱷᱟ ᱦᱮᱸᱥᱮ᱾ ᱠᱤᱱᱛᱩ ᱱᱚᱣᱟ ᱫᱚ ᱟᱵᱚ ᱥᱟᱶᱛᱟ ᱨᱮᱱᱟᱜ ᱫᱚ ᱵᱟᱝ ᱠᱟᱱᱟ ᱯᱟᱞᱮᱱ᱾ ᱚᱱᱟ ᱫᱚ ᱢᱤᱫ ᱥᱚᱢᱚᱭ ᱟᱨᱡᱚ ᱠᱚ ᱥᱮᱬᱟᱣᱟᱜ ᱵᱚᱱ ᱛᱟᱦᱮᱸᱫ ᱚᱱᱟᱜᱮ ᱟᱫᱚ ᱟᱥᱛᱮ ᱟᱥᱛᱮ ᱛᱮ ᱟᱵᱚ ᱴᱷᱮᱱ ᱦᱚᱸ ᱼᱼ ᱚᱱᱟ ᱵᱚᱱ ᱟᱯᱱᱟᱨ ᱠᱟᱜᱼᱟ ᱦᱮᱸᱥᱮ ᱟᱯᱱᱟᱨ ᱡᱤᱱᱤᱥ᱾
ᱦᱩᱸ ᱦᱩᱸ᱾
ᱟ ᱛᱟᱦᱚᱞᱮ ᱪᱮᱜ ᱯᱮ ᱪᱤᱠᱟᱭᱟ ᱟᱫᱚ?
ᱟᱫᱚ ᱱᱤᱛᱚᱜ ᱫᱚ ᱱᱚᱜᱼᱚᱭ ᱢᱟᱸᱡᱟᱱ ᱟᱠᱟᱱᱟ ᱾ ᱟᱫᱚ ᱚᱠᱚᱭ ᱠᱚᱫᱚ ᱱᱚᱜ-ᱚᱭ ᱛᱤᱨᱟᱹ ᱡᱮᱦᱮᱛᱩ ᱥᱚᱱᱤᱵᱟᱨ ᱠᱟᱱᱟ ᱟᱫᱚ ᱡᱚᱢ ᱠᱟᱛᱮ ᱠᱚ ᱡᱟᱹᱯᱤᱫ ᱵᱟᱲᱟ ᱠᱮᱫᱟ ᱱᱤᱛᱚᱜ ᱠᱚ ᱮᱵᱷᱮᱱᱚᱜᱼᱟ ᱾ ᱡᱟᱦᱟᱸᱭ ᱡᱩᱫᱤ ᱡᱟᱦᱟᱱᱟᱜ ᱟᱹᱜᱩ ᱛᱮᱱᱟᱜ ᱢᱮᱱᱟᱜ ᱛᱟᱠᱚᱣᱟ ᱵᱟᱡᱟᱨ ᱠᱷᱚᱱ ᱠᱚ ᱟᱹᱜᱩᱭᱟ ᱟᱨ ᱵᱟᱠᱷᱟᱱ ᱫᱚᱹᱹᱹᱹ ᱟᱞᱮᱭᱟᱜ ᱵᱚᱞ ᱢᱟᱴ ᱢᱮᱱᱟᱜ ᱛᱟᱞᱮᱭᱟ ᱾
ᱦᱮᱸᱜ ᱾
ᱟᱫᱚ ᱡᱟᱦᱟᱸᱭ ᱠᱚᱫᱚ ᱠᱷᱮᱹᱞ ᱛᱮᱱ ᱠᱚᱫᱚ ᱠᱚᱲᱟ ᱜᱤᱫᱽᱨᱟᱹ ᱠᱚᱫᱚ ᱠᱷᱮᱹᱞ ᱠᱚ ᱪᱟᱞᱟᱜᱼᱟ ᱾
ᱟᱪᱪᱷᱟ- ᱟᱪᱪᱷᱟ -ᱟᱪᱪᱷᱟ ᱰᱤᱮᱞᱮᱰ ᱨᱮᱫᱚ ᱰᱤᱭᱮᱰ ᱨᱮᱫᱚ ᱼᱼ ᱟᱪᱪᱷᱟ ᱪᱷᱟ ᱪᱷᱟ ᱰᱤᱮᱞᱮᱰ ᱨᱮᱫᱚ ᱪᱮᱜ ᱞᱮᱠᱟ ᱠᱩᱲᱤᱜᱤᱫᱽᱨᱟᱹ ᱠᱚᱲᱟᱜᱤᱫᱽᱨᱟᱹ? ᱢᱟᱱᱮᱻ ᱢᱤᱫᱴᱷᱮ ᱠᱚ ᱯᱟᱲᱦᱟᱜ-ᱟ ᱥᱮ ᱪᱮᱫ ᱞᱮᱠᱟ?
ᱠᱚᱞᱮᱡᱽ ᱞᱮᱠᱟᱜᱮ ᱠᱚᱞᱮᱡᱽ ᱞᱮᱠᱟᱜᱮ ᱾
ᱠᱚᱞᱮᱡᱽ ᱞᱮᱠᱟᱜᱮ ᱵᱟᱝ? ᱥᱮ ᱚᱱᱟ ᱦᱳᱥᱴᱮᱞ- ᱦᱳᱥᱴᱮᱹᱞ ᱼᱼ ᱚ ᱦᱮᱸ ᱦᱳᱥᱴᱮᱹᱞ ᱢᱟ ᱟᱞᱟᱫᱟᱜ ᱜᱮᱭᱟ ᱱᱚᱣᱟ ᱥᱟᱵᱷᱟᱵᱤᱠ ᱠᱟᱱᱟ ᱚ ᱟᱪᱪᱷᱟ ᱟᱪᱪᱷᱟ ᱟᱪᱪᱷᱟ ᱾ ᱛᱟᱞᱦᱮ ᱟᱢ ᱵᱚᱞᱮᱢ ᱠᱷᱮᱞ ᱵᱟᱲᱟᱭᱟ ᱥᱮ?
ᱛᱟᱞᱟᱨᱮ ᱢᱟᱥᱴᱟᱨ ᱠᱚᱳᱣᱟᱴᱟᱨ ᱢᱮᱱᱟᱜᱼᱟ ᱦᱟᱱᱟ ᱫᱷᱟᱨᱮ ᱵᱚᱭᱮᱡᱽ ᱦᱳᱥᱴᱮᱹᱞ ᱾ ᱟᱨ ᱱᱚᱣᱟ ᱫᱷᱟᱨᱮᱫᱚ ᱜᱟᱨᱻᱞ ᱦᱳᱥᱴᱮᱹᱞ ᱛᱟᱞᱟ ᱨᱮᱫᱚ ᱹᱹᱹᱹ ᱾
ᱟᱯᱮ ᱥᱮᱫ ᱫᱚ? ᱚᱱᱛᱮ ᱴᱷᱤᱠ ᱜᱮᱭᱟ ᱠᱳᱱᱳ ᱵᱮᱯᱟᱨ ᱵᱟᱝ ᱛᱟᱦᱚᱞᱮ ᱚᱱᱟ ᱡᱟᱦᱟᱸ ᱚᱱᱟ ᱰᱤᱣᱮᱹᱞᱮᱹᱰ ᱠᱚᱞᱮᱡᱽ ᱚᱱᱟ ᱫᱚ ᱛᱤᱱᱟᱹᱜ ᱥᱟᱹᱜᱤᱧᱟ ᱟᱯᱮᱴᱷᱮᱱ ᱠᱷᱚᱱ? ᱦᱚᱥᱴᱮᱹᱞ ᱠᱷᱚᱱ
ᱟᱨ ᱥᱳᱨ ᱜᱮᱭᱟ ᱟᱹᱰᱤ ᱜᱟᱱ ᱜᱮ ᱥᱳᱨᱟ ᱫᱩ ᱢᱤᱱᱤᱴ ᱫᱩ ᱢᱤᱱᱤᱴ ᱦᱚᱸ ᱵᱟᱝ ᱞᱟᱜᱟᱜᱼᱟ ᱮᱠ ᱢᱤᱱᱤᱴ ᱪᱟᱞᱟᱣ ᱛᱮ ᱾
ᱳᱸ ᱢᱟᱱᱮ ᱢᱤᱫᱴᱟᱝ ᱵᱟᱣᱩᱱᱰᱟᱨᱤ ᱵᱷᱤᱛᱤᱨ ᱨᱮ ᱜᱮ ᱵᱟᱝ?
ᱢᱤᱫᱴᱟᱝ ᱵᱟᱣᱩᱱᱰᱟᱨ ᱫᱚ ᱵᱟᱝ ᱵᱟᱨᱭᱟ ᱵᱟᱣᱩᱱᱰᱟᱨ ᱠᱟᱱᱟ ᱟᱫᱚ ᱢᱟᱱᱮᱹᱹᱹ ᱮᱢᱚᱱ ᱠᱚ ᱵᱮᱱᱟᱣ ᱠᱟᱫᱟ ᱨᱟᱥᱛᱟ ᱠᱟᱹᱴᱤᱡ ᱨᱟᱥᱛᱟ ᱫᱚ ᱳᱸᱰᱩᱳᱜ ᱜᱮ ᱦᱳᱭᱳᱜᱼᱟ ᱾
ᱵᱟᱠᱷᱟᱱ ᱫᱚᱜ ᱹᱹᱹᱹ᱾ ᱟᱞᱮ- ᱟᱞᱮᱭᱟᱜ ᱵᱟᱣᱩᱱᱰᱟᱨ ᱢᱟᱱᱮ ᱢᱤᱫᱴᱟᱝ ᱵᱟᱣᱩᱱᱰᱟᱨ ᱞᱮᱠᱟᱜᱮ ᱜᱟᱱ ᱠᱚᱜᱼᱟ ᱟᱫᱚ ᱦᱮᱸ-ᱮ ᱾ ᱤᱧᱡᱤᱱᱤᱭᱟᱨᱤᱝ ᱠᱚᱣᱟ ᱢᱮᱱᱟᱜ ᱟᱛᱚᱹᱹᱹᱹ᱾
ᱦᱮᱸ ᱦᱮᱸ ᱚᱱᱟ ᱢᱟᱛᱚ ᱟᱫᱚ ᱚᱠᱟ ᱚᱱᱟ ᱠᱤᱪᱷᱩ ᱡᱤᱱᱤᱥ ᱢᱮᱱᱟᱜᱼᱟ ᱧᱮᱞᱢᱮ ᱦᱚᱭᱛᱳ ᱟᱢ ᱱᱤᱡᱮᱢ ᱢᱚᱱᱮᱫᱟ ᱡᱮ ᱚᱱᱠᱟᱛᱮ ᱞᱮᱠᱷᱟᱱ ᱵᱷᱟᱜᱮᱠᱚᱜᱼᱟ ᱨᱟᱥᱹᱹᱹᱹ ᱦᱟᱱᱟ ᱠᱟᱛᱷᱟᱧ ᱞᱟᱹᱣᱟ ᱦᱚᱨ ᱰᱟᱦᱟᱨ ᱠᱚ ᱡᱟᱦᱟᱸ ᱵᱚᱱ ᱧᱮᱞ ᱫᱟ ᱯᱤᱪ ᱥᱚᱲᱚᱠ ᱨᱮ ᱦᱮᱸ ᱵᱟᱝ, ᱧᱮᱞᱢᱮ ᱟᱢ ᱞᱟᱹᱭᱟᱢ ᱹᱹᱹᱹ ᱩᱱᱟᱹᱜ ᱪᱮᱫᱟᱜ ᱠᱚ ᱟᱹᱪᱩᱨ ᱠᱮᱫᱟ ᱚᱱᱟ ᱫᱚ ᱥᱚᱡᱷᱦᱮ ᱞᱮᱹᱹᱹ ᱮᱱ ᱠᱷᱟᱱ ᱜᱮ ᱮᱠᱫᱚᱢ ᱚᱱᱟ ᱥᱳᱨ ᱨᱮᱜᱤᱧ ᱴᱷᱮᱥᱟᱣ ᱠᱚᱜᱼᱟ ᱦᱟᱝᱠᱟᱛᱮ ᱩᱪᱹᱹᱹ
ᱦᱮᱸ, ᱟᱨ ᱚᱱᱟ ᱟᱹᱪᱩᱨ ᱨᱮᱱᱟᱜ ᱦᱚᱸ ᱠᱟᱨᱚᱱ ᱢᱮᱱᱟᱜᱼᱟ ᱡᱟᱦᱟᱱᱟᱜ ᱹᱹᱹᱹ ᱡᱟᱦᱟᱱᱟᱜ? ᱦᱩᱸ, ᱮᱠᱫᱚᱢ ᱾ ᱡᱟᱦᱟᱱᱟᱜ ᱪᱤᱠᱟᱹ ᱢᱟᱲᱟᱝ ᱨᱮᱥᱮ ᱚᱱᱟ ᱛᱟᱭᱱᱚᱢ ᱨᱮ ᱠᱟᱨᱚᱱ ᱫᱚ ᱛᱟᱦᱮᱱ ᱜᱮᱭᱟ ᱠᱟᱨᱚᱱ ᱵᱮᱛᱤᱛᱚ ᱹᱹᱹ ᱠᱳᱱᱳ ᱡᱤᱱᱤᱥ ᱜᱮ ᱵᱟᱝ ᱦᱳᱭᱳᱜᱼᱟ ᱾
ᱥᱟᱸᱻ, ᱟᱸᱻ, ᱠᱟᱨᱚᱱ ᱚᱱᱟᱫᱚ ᱱᱚᱣᱟ ᱫᱚ ᱥᱟᱹᱨᱤ? ᱪᱮ ᱨᱮᱱᱟᱜ ᱞᱮᱠᱟᱧ ᱵᱩᱡᱷᱟᱹᱣ ᱠᱮᱫᱼᱟ ᱢᱟᱱᱮ ᱟᱢᱠᱤ ᱤᱭᱟᱹ ᱪᱮᱫ ᱠᱚ ᱢᱮᱛᱟᱜᱼᱟ? ᱤᱭᱟᱹ ᱛᱟᱦᱮᱸ ᱞᱮᱱ ᱛᱟᱢᱟ ᱥᱮ ᱪᱮᱫ ᱪᱮᱫ ᱠᱚ ᱢᱮᱛᱟᱜᱼᱟ ᱞᱟᱹᱜᱤᱫ ᱮᱸ ᱥᱟᱹᱜᱟᱹᱭ ᱛᱟᱦᱮᱱ ᱾ ᱥᱟᱹᱜᱟᱹᱭ ᱛᱟᱦᱮᱞᱮᱱ ᱛᱟᱢᱟ?
ᱸ ᱦᱩᱸᱻ, ᱦᱳᱭ ᱦᱳᱭ ᱦᱳᱭ ᱾
ᱟᱫᱚ ᱪᱮᱫ ᱮᱢ ᱞᱟᱹᱭ ᱠᱮᱜᱼᱟ ᱱᱚᱝᱠᱟ? ᱡᱟᱦᱟᱱᱟᱜ ᱵᱟᱝ ᱡᱟᱦᱟᱱᱟᱜ ᱾ ᱟᱪᱪᱷᱟᱻ ᱟᱪᱪᱷᱟᱻᱪᱷᱟ ᱛᱤᱱᱟᱹᱜ ᱡᱳᱨᱮᱢ ᱠᱩᱥᱭᱟᱫᱮ ᱛᱟᱦᱮᱸᱜ ᱱᱟᱦᱟᱸᱜ? ᱚᱱᱟ ᱥᱟᱛᱟᱢ ᱛᱤᱱᱟᱜ ᱮᱢ
ᱴᱷᱚᱸᱜᱻ ᱟᱹᱰᱤ ᱜᱟᱱ ᱜᱤᱧ ᱠᱩᱥᱤᱭᱟᱜ ᱛᱟᱦᱮᱸ ᱞᱚᱡᱤᱜ ᱫᱚ ᱫᱚᱢᱮᱜᱮ ᱟᱹᱰᱤ ᱢᱟᱱᱮ ᱨᱟᱹᱥᱠᱟᱹ ᱨᱮᱱᱟᱜ ᱛᱟᱦᱮᱸ ᱞᱮᱱᱟ ᱾
ᱚᱱᱟ ᱥᱟᱶᱛᱮ ᱚᱱᱟ ᱫᱟᱹᱭᱠᱟᱹ ᱠᱚ ᱵᱟᱝᱹᱹᱹᱹ
ᱦᱩᱸᱻ ᱾
ᱴᱷᱤᱚ ᱛᱚᱯᱷᱟᱭ ᱵᱷᱟᱜᱮ ᱛᱟᱦᱮᱱᱟ ᱾
ᱦᱩᱸ, ᱟᱫᱚ ᱱᱤᱛᱚᱜ ᱫᱚ ᱛᱚᱠᱷᱚᱱᱟᱜ ᱥᱟᱵᱡᱮᱠᱴ ᱱᱤᱛᱚ ᱟᱻᱜ ᱥᱟᱵᱡᱮᱠᱴ ᱫᱚ ᱟᱹᱰᱤ ᱜᱟᱱ ᱜᱮ ᱟᱞᱟᱫᱟ '᱾ ᱱᱤᱛᱚᱜ ᱫᱚ ᱦᱟᱱᱮ ᱜᱤᱫᱽᱨᱟᱹ ᱠᱚ ᱜᱤᱫᱽᱨᱟᱹ ᱠᱚᱣᱟᱜ ᱯᱚᱛᱚᱵ ᱞᱮ ᱯᱟᱲᱦᱟᱜᱼᱟ ᱟᱞᱮ ᱫᱚ᱾
ᱦᱮᱸ ᱚᱱᱟ ᱠᱟᱛᱷᱟ ᱠᱟᱱᱟ